ᱦᱮᱞᱳ ᱾
ᱦᱮᱞᱳ ᱾
ᱞᱟᱹᱭ ᱢᱮ ᱥᱮ ᱟᱡᱚᱢ ᱧᱟᱢᱚᱜ ᱠᱟᱱᱟ ᱾ ᱦᱩᱸ ᱾
ᱚᱸ ᱾
ᱪᱮᱫ ᱵᱤᱱ ᱪᱤᱠᱟᱹᱮᱫ ᱛᱟᱦᱮᱱ ᱚᱱᱠᱟ ᱫᱚ ᱾
ᱪᱮᱫ ᱦᱚᱸ ᱵᱟᱝ ᱱᱚᱜ ᱚᱭ ᱰᱟᱝᱨᱤ ᱠᱚ ᱟᱲᱟᱜ ᱵᱟᱲᱟ ᱦᱩᱭ ᱟᱠᱟᱱᱟ ᱦᱚ ᱾ ᱦᱚᱸᱡᱟᱱᱟ ᱾ ᱛᱟᱦᱚᱞᱮ ᱵᱷᱟᱜᱤ ᱜᱮᱛᱚ ᱦᱤᱛᱚᱜ ᱫᱚ ᱱᱟᱯᱟᱭ ᱜᱮᱛᱚ ᱾
ᱦᱮᱸ ᱱᱤᱛᱚᱜ ᱫᱚ ᱱᱚᱯᱟᱭ ᱵᱟᱲᱟ ᱜᱮ ᱟᱵᱤᱱ ᱜᱮ ᱪᱮᱫ ᱞᱮᱠᱟ ᱢᱮᱱᱟᱜ ᱵᱮᱱᱟ
ᱟᱹᱞᱤᱧ ᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱞᱤᱧᱟᱹ ᱾
ᱛᱟᱯᱚᱨᱮ ᱟᱫᱚ ᱠᱟᱹᱢᱤ ᱠᱚᱫᱚ ᱪᱮᱫ ᱵᱤᱱ ᱠᱟᱹᱢᱤ ᱵᱟᱲᱟᱭᱫᱟ ᱾
ᱠᱟᱹᱢᱤ ᱠᱚᱫᱚ ᱱᱤᱛᱚᱜ ᱫᱚ ᱠᱟᱹᱢᱤ ᱠᱚᱫᱚ ᱵᱟᱱᱩᱜ ᱦᱟᱛᱟᱲ ᱟᱠᱟᱫᱟ ᱾ ᱚᱲᱟᱜ ᱠᱚᱨᱮ ᱜᱮ ᱾
ᱚᱸ᱾ ᱟᱨ ᱦᱟᱯᱮ ᱥᱮᱫ ᱫᱚ ᱛᱟᱦᱚᱞᱮ ᱱᱤᱛᱚᱜ ᱫᱤᱱ ᱠᱚᱨᱮ ᱫᱚ ᱯᱚᱨᱚᱵᱽ ᱯᱟᱛᱟ ᱠᱚᱫᱚ ᱦᱩᱭᱩᱜ ᱜᱮᱭᱟ ᱥᱮ ᱵᱟᱝ?
ᱱᱤᱛᱚᱜ ᱫᱤᱱ ᱫᱚ ᱯᱚᱨᱚᱵᱽ ᱯᱟᱛᱟ ᱫᱚ ᱵᱟᱝ ᱦᱩᱭ ᱦᱟᱛᱟᱲᱚᱜ ᱜᱮᱭᱟ᱾ ᱟᱨ ᱠᱤᱪᱷᱩ ᱫᱤᱱ ᱯᱚᱨ ᱚᱱᱟ ᱫᱩᱨᱜᱟᱹ ᱯᱩᱡᱟᱹ ᱦᱩᱭ ᱵᱟᱲᱟᱜ ᱜᱮᱭᱟ᱾
ᱚ ᱦᱮᱸ᱾ ᱫᱩᱨᱜᱟᱹ ᱯᱩᱡᱟᱹ ᱫᱚ ᱜᱚᱴᱟ ᱜᱮ ᱦᱩᱭᱩᱜ ᱜᱮᱭᱟ᱾ ᱟᱨ ᱚᱱᱛᱮ ᱨᱚᱛᱷᱻ ᱠᱚ ᱪᱮᱫ ᱦᱩᱭᱱᱟ ᱥᱮ ᱵᱟᱝ ᱨᱚᱛᱷ ᱯᱩᱤᱥᱟᱹ ᱥᱮ ᱪᱮᱫ ᱠᱚ ᱢᱮᱛᱟᱜ ᱜᱚᱦᱚᱲ
ᱨᱚᱛ ᱜᱚᱦᱚᱲ ᱫᱚ ᱦᱩᱭ ᱟᱠᱟᱱᱟ ᱟᱫᱚ ᱨᱚᱛ ᱠᱚ ᱦᱮᱸ ᱛᱤᱸᱜᱩ ᱵᱟᱲᱟ ᱠᱟᱫᱟ ᱟᱫᱚ, ᱚᱱᱟ ᱨᱚᱛ ᱨᱮᱱᱟᱜ ᱢᱮᱞᱟ ᱜᱮ ᱦᱩᱭᱩᱜ ᱠᱟᱱᱟ ᱚᱱᱠᱟ᱾ ᱪᱚᱵᱵᱤᱥ ᱛᱟᱨᱤᱠᱷ ᱫᱷᱟᱨᱤᱡ ᱦᱩᱭᱩᱜ ᱦᱩᱭᱩᱜᱼᱟ ᱢᱮᱞᱟ ᱾ ᱟᱫᱚ ᱪᱚᱵᱵᱤᱥ ᱯᱚᱪᱤᱥ ᱛᱟᱹᱨᱤᱠᱷ ᱠᱟᱱ ᱜᱮᱭᱟ ᱛᱚ ᱩᱞᱴᱟᱹ ᱨᱚᱛᱷ ᱾
ᱦᱮᱸ ᱦᱮᱸ ᱦᱮᱸ᱾ ᱛᱟᱯᱚᱨᱮ ᱟᱫᱚ ᱛᱟᱦᱚᱞᱮ ᱪᱮᱫ ᱞᱮᱠᱟ ᱦᱚᱲ ᱦᱚᱲ ᱞᱮᱱᱟ ᱠᱚ ᱚᱱᱟ ᱨᱚᱛ ᱡᱮ ᱦᱤᱞᱳᱜ ᱠᱚ ᱜᱚᱦᱚᱲᱮᱫ ᱛᱟᱦᱮᱱ?
ᱦᱚᱲ ᱫᱚ ᱵᱷᱟᱹᱞᱤ ᱜᱮᱠᱚ ᱦᱩᱭ ᱞᱮᱱᱟ ᱦᱚᱲ ᱫᱚ ᱟᱨ ᱦᱚᱲ ᱟᱫᱚ ᱫᱟᱜ ᱮ ᱡᱟᱹᱲᱤ ᱞᱮᱜ ᱛᱮ ᱦᱚᱲ ᱦᱚᱸ ᱤᱱᱟᱹᱜ ᱵᱟᱠᱚ ᱦᱮᱡ ᱦᱩᱭ ᱮᱱᱟ᱾ ᱫᱟᱜ
ᱦᱳᱭ ᱦᱳᱭ ᱦᱳᱭ ᱦᱮᱸ᱾
ᱛᱟᱦᱚᱞᱮ ᱠᱷᱟᱱ ᱟᱯᱮ ᱥᱮᱫ ᱦᱚᱸ ᱦᱩᱭ ᱞᱮᱱ ᱜᱮᱭᱟ ᱨᱚᱛᱷ ᱫᱚ?
ᱦᱮᱸ ᱟᱞᱮᱭᱟᱜ ᱱᱚᱣᱟ ᱵᱟᱡᱟᱨ ᱨᱮ ᱦᱩᱭ ᱞᱮᱱᱟ᱾ ᱟᱞᱮ ᱫᱚ ᱦᱟᱸᱜ ᱟᱹᱛᱳ ᱛᱚ ᱟᱞᱮ ᱫᱚ ᱟᱹᱰᱤ ᱵᱟᱡᱟᱨ ᱠᱷᱟᱱ ᱫᱚᱞᱮ ᱥᱟᱸᱜᱤᱧ, ᱦᱩᱭ ᱫᱚ ᱦᱩᱭᱮᱱ ᱜᱮᱭᱟ ᱟᱞᱮ ᱦᱚᱸ ᱱᱟᱯᱟᱭ ᱜᱮᱠᱚ ᱞᱟᱹᱭ ᱫᱟᱠᱚ ᱛᱚ ᱞᱟᱹᱭ ᱵᱟᱲᱟᱭ ᱫᱟᱠᱚ ᱦᱚᱲ᱾ ᱫᱮᱠᱚ ᱦᱚ ᱞᱮᱱ ᱜᱮᱭᱟ᱾ ᱟᱫᱚ ᱵᱟᱝ ᱪᱟᱞᱟᱣ ᱫᱟᱲᱮ ᱦᱩᱭ ᱞᱮᱱᱟ ᱚᱱᱟ ᱫᱟᱜ ᱠᱷᱟᱹᱛᱤᱨ ᱛᱮ᱾ ᱫᱟᱜ ᱮᱢᱚᱱ ᱫᱟᱜ ᱮ ᱡᱚᱨᱚ ᱠᱮᱫᱟ, ᱟᱞᱮ ᱥᱮᱜ ᱫᱚ ᱟᱹᱰᱤ ᱡᱟᱹᱥᱛᱤ ᱜᱮ ᱫᱟᱜ ᱮ ᱡᱚᱨᱚ ᱠᱮᱫᱟ, ᱩᱱ
ᱦᱮᱸ᱾
ᱫᱟᱜ ᱞᱮᱠᱷᱟᱱ ᱟᱨᱦᱚᱸ ᱪᱮᱫ ᱪᱤᱠᱟᱛᱮᱢ ᱪᱟᱞᱟᱜᱼᱟ᱾ ᱫᱟᱜ ᱵᱟᱠᱷᱟᱡ ᱞᱚᱦᱚᱫ ᱦᱩᱭᱩᱜᱼᱟ᱾
ᱦᱮᱸ ᱦᱮᱸ ᱦᱮᱸ ᱦᱮᱸ᱾ ᱦᱳᱭ ᱦᱳᱭ ᱦᱳᱭ᱾
ᱞᱟᱦᱟ ᱞᱮᱠᱷᱟᱱ ᱜᱚᱝᱠᱮ ᱚᱱᱮ
ᱦᱮᱸ ᱞᱟᱹᱭ ᱵᱤᱱ᱾
ᱰᱟᱝᱨᱤ ᱜᱩᱯᱤ ᱵᱮᱱ ᱪᱟᱞᱟᱣ ᱠᱚᱜ-ᱟ, ᱡᱷᱤᱯᱤᱨ ᱡᱷᱤᱯᱤᱨ᱾ ᱛᱤᱱᱟᱹᱜ ᱜᱟᱱ ᱰᱟᱹᱝᱨᱤ ᱵᱮᱱ ᱤᱫᱤ ᱟᱠᱟᱫ ᱠᱚᱣᱟ?
ᱰᱟᱹᱝᱨᱤ ᱫᱚ ᱢᱤᱫ ᱡᱚᱲᱟ ᱰᱟᱹᱝᱨᱤ ᱵᱟᱨᱭᱟ, ᱟᱨ ᱢᱮᱨᱚᱢ ᱠᱚ ᱢᱮᱱᱟᱜ ᱠᱚᱣᱟ ᱳᱭ ᱫᱚᱥᱴᱤ ᱜᱟᱱ᱾
ᱦᱳᱭ ᱦᱳᱭ ᱦᱳᱭ᱾
ᱩᱱᱠᱩ ᱫᱚ, ᱰᱟᱹᱝᱨᱤ ᱚᱲᱟᱜ ᱨᱮᱱ ᱠᱟᱱ ᱜᱮᱭᱟ ᱠᱚ ᱰᱟᱹᱝᱨᱤ ᱢᱮᱨᱚᱢ ᱠᱚ?
ᱨᱮᱱ ᱜᱮ᱾ ᱚᱲᱟᱜ ᱨᱮᱱ ᱜᱮ ᱦᱚᱜᱼᱚᱭ ᱥᱤ ᱵᱟᱲᱟ ᱦᱩᱭᱱᱟ ᱛᱚ ᱦᱮᱸ ᱟᱲᱟᱜ ᱦᱩᱭ ᱞᱮᱱ ᱜᱮᱭᱟ ᱰᱟᱹᱝᱨᱤ ᱠᱚ᱾
ᱦᱳᱭ ᱦᱳᱭ ᱦᱳᱭ᱾ ᱚᱱᱛᱮ ᱢᱟ ᱵᱟᱹᱭᱦᱟᱹᱲ ᱠᱚ ᱤᱱᱟᱹᱜ ᱵᱟᱹᱱᱩᱜᱼᱟ ᱛᱚ ᱵᱟᱝ ᱜᱚᱝᱠᱮ?
ᱦᱮᱸ ᱦᱮᱸ ᱦᱮᱸ᱾ ᱟᱨ ᱟᱯᱮ ᱥᱮᱫ ᱫᱚ ᱟᱢᱵᱟᱵᱚᱛᱤ ᱠᱚᱫᱚ ᱯᱮ ᱢᱟᱱᱟᱣ ᱜᱮᱭᱟ ᱥᱮ ᱵᱟᱝ?
ᱟᱢᱵᱟᱵᱚᱛᱤ ᱫᱚ ᱢᱟᱱᱟᱣ ᱦᱩᱭᱩᱜ ᱜᱮᱭᱟ᱾ ᱟᱞᱮ ᱥᱮᱫ ᱠᱚ ᱢᱟᱱᱟᱣ ᱜᱮᱭᱟ ᱟᱞᱮ ᱫᱚ ᱵᱟᱞᱮ ᱢᱟᱱᱟᱣ ᱜᱮᱭᱟ ᱟᱢᱵᱟᱵᱚᱛᱤ ᱠᱚᱫᱚ ᱵᱟᱹᱧ ᱥᱮᱱ ᱵᱟᱲᱟ ᱠᱟᱱᱟ ᱥᱮᱱ ᱫᱚ ᱟᱸᱡᱚᱢᱤᱧ ᱟᱸᱡᱚᱢ ᱵᱚᱞᱮ ᱟᱢᱵᱟᱵᱚᱛᱤ ᱦᱩᱭ ᱵᱟᱲᱟᱜ ᱜᱮᱭᱟ
ᱟᱫᱚ ᱩᱱᱦᱤᱞᱚᱜ ᱜᱮ ᱢᱟᱱᱟᱣ ᱫᱚ
ᱜᱚᱝᱠᱮ ᱨᱚᱲ ᱵᱷᱟᱞᱮ ᱴᱷᱤᱠ ᱵᱟᱝ ᱟᱸᱡᱚᱢᱚᱜ ᱠᱟᱱᱟ ᱠᱟᱹᱴᱤᱡ ᱵᱤᱱ ᱥᱟᱭᱤᱰ ᱧᱚᱜᱚᱜᱼᱟ ᱦᱮᱞᱳ
ᱞᱟᱹᱭ ᱫᱟᱹᱧ ᱠᱟᱱᱛᱷᱟᱲ
ᱦᱮᱞᱳ
ᱨᱚᱲ ᱵᱟᱝ ᱟᱸᱡᱚᱢᱚᱜ ᱠᱟᱱᱟ ᱜᱚᱝᱠᱮ ᱨᱳᱰ ᱵᱟᱝ ᱟᱡᱚᱢᱚᱜ ᱠᱟᱱᱟ ᱨᱚᱲ ᱨᱚᱲ ᱰᱤᱥᱴᱟᱵ ᱠᱟᱱᱟ
ᱱᱤᱛᱚᱜ ᱦᱚᱸ ᱵᱟᱝ ᱧᱟᱢᱚᱜ ᱠᱟᱱᱟ? ᱦᱮᱞᱳ
ᱟᱣᱟᱡᱽ ᱴᱟ ᱵᱟᱝ ᱟᱸᱡᱚᱢ ᱧᱟᱢᱚᱜ ᱠᱟᱱᱟ ᱜᱚᱝᱠᱮ ᱟᱣᱟᱡᱽ ᱟᱣᱟᱡᱽ ᱴᱟᱜ
ᱱᱤᱛᱚᱜᱜ ᱟᱸᱚᱢᱚᱜ ᱠᱟᱱᱟ ᱱᱤᱛᱚᱜ
ᱦᱳᱭ ᱦᱳᱭ ᱦᱳᱭ ᱦᱳᱭ ᱟᱸᱡᱚᱢᱚᱜ ᱠᱟᱱᱟ᱾
ᱚ ᱟᱞᱚᱵᱤᱱ ᱞᱟᱹᱭᱟᱜ ᱨᱤᱢᱤᱞ ᱨᱤᱢᱤᱞ ᱠᱟᱫᱟᱭ ᱛᱚ ᱚᱱᱟ ᱠᱷᱟᱹᱛᱤᱨ ᱛᱮ ᱠᱟᱹᱴᱤᱡ ᱱᱮᱴᱚᱟᱨᱠ ᱫᱚ ᱵᱷᱟᱜᱤ ᱜᱮ ᱰᱤᱥᱴᱟᱵᱽ ᱫᱟ᱾
ᱦᱳᱭ ᱦᱳᱭ ᱦᱮᱸ ᱪᱮᱫ ᱦᱮᱸ ᱠᱟᱹᱴᱤᱡ ᱨᱤᱢᱤᱞ ᱨᱤᱢᱤᱞ ᱟᱠᱟᱫᱟᱭ᱾ ᱚ ᱛᱟᱦᱞᱮ ᱦᱢᱵᱟᱵᱚᱛᱤ ᱫᱚ ᱟᱯᱮ ᱥᱮᱫ ᱫᱚ ᱢᱟᱱᱮ ᱚᱱᱠᱟ ᱫᱚ ᱵᱟᱠᱚ ᱢᱟᱱᱟᱣ ᱜᱮᱭᱟ ᱠᱟᱱᱴᱷᱟᱲ ᱢᱟᱱᱴᱷᱟᱲ ᱠᱟᱱᱴᱷᱟᱲ ᱡᱚᱢ ᱟᱛᱮᱫ ᱫᱚ ᱦᱮᱸ ᱵᱟᱝ, ᱟᱫᱚ ᱚᱱᱛᱮ ᱫᱚ ᱠᱟᱱᱴᱷᱟᱲ ᱫᱟᱲᱮ ᱠᱚ ᱢᱮᱱᱟᱜᱼᱟ ᱟᱯᱮᱥᱮ ᱢᱮᱱᱟᱜᱼᱟᱥᱮ ᱵᱟᱹᱱᱩᱜᱼᱟ᱾
ᱠᱟᱱᱴᱷᱟᱲ ᱫᱟᱨᱮ ᱠᱚᱫᱚ ᱢᱮᱱᱟᱜ ᱟᱠᱟᱫ ᱜᱮᱭᱟ ᱛᱤᱱᱟᱹᱜ ᱵᱮᱥᱤ ᱫᱚ ᱵᱟᱹᱱᱩᱜᱼᱟ ᱦᱟᱞ
ᱚ
ᱟᱯᱮᱥᱮᱫ ᱠᱚ ᱢᱟᱱᱟᱣ ᱜᱮᱭᱟ ᱛᱟᱦᱚᱞᱮ ᱜᱚᱝᱠᱮ ᱟᱵᱚᱛᱤ ᱫᱚ?
ᱟᱣᱟᱡ ᱴᱟᱜ ᱜᱚᱢᱠᱮ ᱵᱷᱟᱞᱤ ᱴᱷᱤᱠ ᱵᱟᱝ ᱟᱸᱡᱚᱢ ᱧᱟᱢᱚᱜ ᱠᱟᱱᱟ᱾
ᱰᱤᱥᱴᱟᱯᱚᱜ ᱠᱟᱱᱟ ᱜᱚᱢᱠᱮ ᱟᱣᱟᱡᱟᱜ
ᱵᱟᱝ ᱜᱚᱝᱠᱮ ᱟᱣᱟᱡ ᱴᱟᱜ ᱠᱟᱹᱴᱤᱡ ᱰᱤᱥᱴᱟᱵᱚᱜ ᱠᱟᱱᱟ ᱟᱣᱟᱡ ᱴᱟᱜ ᱦᱮᱞᱳ
ᱵᱟᱝ ᱧᱟᱢᱚᱜ ᱠᱟᱱᱟ ᱱᱤᱛ ᱦᱚᱸ ᱵᱟᱝ ᱧᱚᱜᱚᱜ ᱠᱟᱱᱟ?
ᱱᱤᱛᱳᱜ ᱟᱸᱡᱚᱢᱚᱜ ᱠᱟᱱᱟ ᱜᱚᱢᱠᱮ ᱱᱤᱛᱳᱜ ᱫᱚ ᱱᱤᱛᱳᱜ ᱫᱚ ᱟᱸᱡᱚᱢᱚᱜ ᱠᱟᱱᱟ
ᱚ ᱦᱳᱭ ᱦᱳᱭᱳᱭ ᱟᱪᱪᱷᱟ ᱚᱱᱠᱟ ᱵᱮᱯᱟᱨ ᱛᱟᱦᱚᱞᱮ
ᱦᱳᱭ ᱦᱳᱭ ᱛᱟᱦᱚᱞᱮ ᱟᱯᱮ ᱥᱮᱫ ᱫᱚ ᱟᱢᱵᱚᱛᱤ ᱫᱚ ᱵᱷᱟᱞᱮ ᱜᱮ ᱛᱟᱦᱚᱞᱮ ᱦᱩᱭᱩᱜ ᱜᱮᱭᱟ᱾
ᱦᱮᱸᱟ ᱠᱟᱛᱮᱮᱫ ᱜᱮ ᱥᱮᱛᱟᱜ ᱨᱮᱫᱚ ᱠᱟᱱᱴᱷᱟᱲ ᱛᱟᱨᱟ ᱥᱤᱧ ᱫᱚ ᱡᱤᱞ ᱯᱤᱴᱷᱟᱹ ᱦᱩᱭᱩᱜ ᱜᱮᱭᱟ ᱢᱟᱱᱮ ᱟᱸ ᱥᱟᱠᱨᱟᱛ ᱞᱮᱠᱟᱜᱮ ᱥᱟᱠᱨᱟᱛ ᱫᱚ ᱥᱟᱠᱨᱟᱛ ᱫᱚ ᱡᱟᱹᱥᱛᱤ ᱦᱩᱭᱩᱜᱼᱟ ᱚᱱᱟ ᱠᱷᱚᱱ ᱠᱚᱢ᱾
ᱚ
ᱦᱳᱭ ᱦᱳᱭ ᱾
ᱦᱮᱸ ᱦᱮᱸ ᱾
ᱥᱟᱠᱨᱟᱛ ᱫᱚ
ᱦᱮᱸ ᱦᱮᱸ ᱾ ᱥᱟᱠᱨᱟᱛ ᱠᱚᱫᱚᱞᱮ ᱢᱟᱱᱟᱣ ᱜᱮᱭᱟ ᱟᱨ ᱥᱟᱠᱨᱟᱛ ᱢᱟ ᱥᱚᱨᱦᱟᱭ ᱥᱟᱶᱛᱮ ᱦᱩᱭᱩᱜ ᱛᱟᱞᱮ ᱥᱟᱠᱨᱟᱛ ᱦᱚᱸ ᱟᱫᱚ ᱟᱯᱮ ᱟᱫᱚ ᱟᱯᱮ ᱥᱮᱫ ᱪᱮᱫ ᱞᱮᱠᱟ ᱠᱚ ᱢᱟᱱᱟᱣ ᱜᱮᱭᱟ᱾
ᱟᱞᱮ ᱥᱮᱫ ᱫᱚ ᱢᱟᱱᱮ ᱥᱮᱨ ᱢᱟ ᱨᱮᱱᱟᱜ ᱠᱚ ᱢᱟᱱᱟᱣᱟ ᱚᱱᱟ ᱫᱚ ᱟᱞᱮ ᱥᱮᱫ ᱫᱚ ᱟᱫᱚ ᱥᱟᱠᱨᱟᱛ ᱫᱚ ᱚᱱᱮ ᱥᱚᱨᱦᱟᱭ ᱫᱚ ᱥᱚᱨᱦᱟᱭ ᱵᱚᱸᱜᱟ ᱨᱮ ᱦᱩᱭᱩᱜ-ᱟ ᱟᱨ ᱥᱟᱠᱨᱟᱛ ᱫᱚ ᱥᱟᱠᱨᱟᱛ ᱫᱚ ᱚᱱᱟ ᱢᱩᱪᱟᱹᱫ ᱨᱮ ᱥᱮᱨᱢᱟ ᱨᱮᱱᱟᱜ ᱢᱩᱪᱟᱹᱫ ᱨᱮ ᱚᱱᱟ ᱯᱩᱨᱟ᱾ ᱚᱱᱟ ᱫᱚ ᱟᱹᱰᱤ ᱪᱮᱫ ᱤᱧ ᱞᱟᱹᱭ-ᱟ ᱡᱤᱞ ᱡᱤᱞ ᱦᱟᱹᱠᱩ ᱚᱱᱟ ᱫᱚ ᱟᱞᱮ ᱯᱚᱨᱚᱵᱽ ᱚᱱᱟ ᱢᱟᱱᱮ ᱜᱚᱡ ᱵᱟᱧᱪᱟᱣ ᱯᱚᱨᱚᱵᱽ ᱛᱚ ᱥᱟᱠᱨᱟᱛ ᱫᱚ᱾ ᱵᱚᱪᱷᱚᱨ ᱨᱮᱱᱟᱜ ᱢᱩᱪᱟ. ᱫ ᱨᱮ ᱚᱠᱚᱭ ᱪᱮᱫ ᱞᱤᱠᱷᱚᱱ ᱚᱠᱚᱭᱟᱜ ᱚᱞ ᱟᱫᱚ ᱯᱩᱨᱟᱹ ᱡᱤᱞ ᱦᱟᱠᱳ ᱪᱟᱹ ᱟᱛᱮ ᱢᱟᱱᱮ ᱡᱚᱢ ᱦᱳᱭᱳᱜ ᱜᱮᱭᱟ᱾ ᱟ ᱟᱨ ᱚᱱᱮ ᱤᱭᱟᱹ ᱠᱩᱢᱵᱷᱟᱹ ᱠᱚ ᱦᱩᱭᱩᱜ ᱜᱮᱭᱟ ᱟᱞᱮ ᱥᱮᱫ ᱫᱚ ᱟᱞᱮ ᱥᱮᱫ ᱫᱚ ᱚᱱᱮ ᱫᱟᱨᱮ ᱫᱟᱨᱮ ᱠᱚ ᱰᱟᱹᱨ ᱠᱚ ᱢᱟᱜ ᱠᱟᱛᱮ ᱱᱟᱜ ᱠᱩᱢᱵᱷᱟᱹ ᱞᱮᱠᱟ ᱚᱱᱟ ᱞᱮ ᱵᱮᱱᱟᱣᱟ ᱾ ᱟᱨ ᱚᱱᱟ ᱠᱩᱢᱷᱵᱟᱹ ᱞᱮ ᱡᱚᱨᱚᱜᱟ ᱟᱨ ᱥᱮᱛᱟᱜ ᱵᱮᱲᱟ ᱵᱷᱳᱨ ᱵᱷᱳᱨ ᱛᱮ ᱢᱟᱱᱮ ᱡᱳᱨᱳᱜ ᱠᱟᱛᱮᱫ ᱛᱳᱯᱳ ᱛᱳᱯᱳᱱ ᱦᱳᱭᱳᱜ-ᱟ ᱡᱮ ᱦᱤᱞᱳᱜ ᱫᱚ ᱩᱱᱦᱤᱞᱳᱜ ᱫᱚ ᱢᱟᱱᱮ ᱱᱟᱣᱟ ᱥᱮᱨᱢᱟ ᱵᱚᱞᱚᱱ ᱛᱳᱯᱳ
ᱨᱟᱠᱟᱵ ᱢᱟᱱᱮ ᱦᱳᱭ ᱦᱳᱭ᱾ ᱟᱸᱡᱚᱢ ᱵᱟᱲᱟ ᱦᱳᱭ ᱠᱟᱱᱟ
ᱵᱟᱠᱚ ᱡᱮᱨᱮᱫ ᱜᱮᱭᱟ ᱟᱞᱮ ᱥᱮᱫ ᱫᱚ᱾
ᱟ ᱦᱮᱸ ᱦᱮᱸ᱾ ᱟᱞᱮ ᱥᱮᱫ ᱫᱚ ᱦᱟᱲᱟᱢ ᱠᱚ ᱟᱸᱡᱚᱢ ᱵᱟᱲᱟ ᱦᱳᱭ ᱠᱟᱱᱟ ᱩᱱ ᱥᱚᱢᱚᱭ ᱜᱮᱥᱮ ᱪᱮᱫ ᱞᱟᱦᱟ ᱛᱮᱫᱚ ᱦᱮᱸ ᱥᱠᱩᱞ ᱜᱮ ᱵᱚᱱ ᱛᱟᱦᱮᱸ ᱟᱫᱚ ᱚᱱᱠᱟ ᱫᱚ ᱵᱟᱝᱠᱚ ᱛᱮᱜᱳ ᱵᱟᱲᱟᱜ ᱛᱟᱦᱮᱸ ᱮᱢᱱᱤ ᱫᱤᱱ ᱨᱮᱫᱚ ᱞᱟᱹᱭ ᱟᱠᱚ᱾ ᱛᱚ ᱵᱚᱪᱷᱚᱨ ᱨᱮᱱᱟᱜ ᱯᱳᱭᱞᱳ ᱨᱮ ᱢᱤᱫ ᱫᱷᱟᱣ ᱛᱳᱯᱳ ᱞᱮᱠᱷᱟᱱ ᱚᱱᱮ ᱥᱩᱫᱫᱷᱚ ᱞᱮᱠᱷᱟᱱ ᱟᱫᱚ ᱥᱟᱨᱟᱫᱤᱱ ᱜᱮ ᱮᱸ ᱞᱟᱹᱭ ᱜᱟᱱᱚᱜᱼᱟ ᱥᱩᱫᱫᱷᱚ ᱜᱮᱢ ᱛᱟᱦᱮᱱᱟ ᱚᱱᱠᱟ ᱠᱚ ᱞᱟᱹᱭ-ᱟ᱾
ᱦᱳᱭ
ᱟ ᱛᱟᱦᱚᱞᱮ ᱚᱱᱟ ᱥᱟᱠᱨᱟᱛ ᱯᱚᱨᱮ ᱟᱯᱮ ᱥᱮᱫ ᱫᱚ ᱤᱭᱟᱹ ᱠᱚᱫᱚ ᱵᱟᱝ ᱦᱳᱭᱳᱜ ᱜᱮᱭᱟ ᱚᱱᱟ ᱥᱟᱶᱛᱮ ᱟᱠᱷᱟᱱ ᱡᱟᱛᱛᱟ ᱡᱟᱦᱟᱸ ᱠᱚ ᱢᱮᱛᱟᱜ ᱠᱟᱱᱟ᱾
ᱵᱟᱝ ᱵᱩᱡᱷᱟᱹᱜ ᱠᱟᱱᱟ ᱜᱚᱝᱠᱮ ᱵᱟᱝ ᱵᱩᱡᱷᱟᱹᱜ ᱠᱟᱱᱟ ᱨᱚᱴ ᱴᱟᱜ ᱠᱟᱹᱴᱤᱡ ᱟᱴᱠᱟ ᱟᱴᱠᱟ ᱟᱡᱚᱢᱚᱜ ᱠᱟᱱᱟ᱾
ᱦᱤᱸᱛᱳᱜ
ᱦᱮᱞᱳ ᱦᱮᱸ ᱦᱮᱸ ᱜᱚᱝᱠᱮ ᱵᱷᱟᱞᱮ ᱜᱮ ᱟᱸᱡᱚᱢᱚᱜ ᱠᱟᱱᱟ ᱱᱤᱛᱚᱜ ᱫᱚ᱾
ᱚ ᱞᱟᱹᱭ ᱫᱟᱹᱞᱤᱧ ᱟᱯᱮ ᱥᱮᱫ ᱫᱚ ᱯᱚᱭᱞᱟ ᱟᱠᱷᱟᱱ ᱫᱚ ᱵᱟᱝ ᱦᱳᱭᱳᱜ ᱜᱮᱭᱟ?
ᱯᱩᱭᱞᱟ ᱟᱠᱷᱟᱱ ᱵᱟᱝ ᱦᱳᱭᱳᱜ ᱜᱮᱭᱟ ᱜᱚᱝᱠᱮ᱾
ᱳ ᱟᱞᱮ ᱥᱮᱫ ᱫᱚ ᱩᱱ ᱦᱤᱞᱳᱜ ᱜᱮ ᱥᱮᱸᱫᱽᱨᱟ ᱠᱚ ᱪᱟᱞᱟᱜ-ᱟ ᱯᱚᱭᱞᱟ ᱟᱠᱷᱟᱱ ᱫᱤᱱ ᱦᱤᱞᱳᱜ ᱫᱚ᱾
ᱚ ᱛᱟᱦᱚᱞᱮ ᱟᱯᱮ ᱥᱮᱱᱟᱜ ᱡᱟᱦᱟᱸ ᱟᱯᱮ ᱥᱮᱫ ᱴᱟᱣᱟᱨ ᱮ ᱰᱤᱥᱴᱟᱵ ᱮᱫ ᱛᱟᱢᱟᱭ ᱜᱚᱝᱠᱮ᱾
ᱦᱮᱞᱳᱣ
ᱦᱮᱞᱳ ᱦᱮᱞᱳ ᱱᱤᱛᱳᱜ ᱵᱷᱟᱞᱮ ᱴᱷᱤᱠ ᱟᱡᱚᱢᱚᱜ ᱠᱟᱱᱟ ᱜᱚᱝᱠᱮ ᱱᱤᱛᱳᱜ
ᱞᱟᱹᱭ ᱫᱟᱞᱤᱧ ᱪᱮᱫ ᱵᱤᱱ ᱞᱟᱹᱭᱮᱫ ᱛᱟᱦᱮᱜ-ᱟ ᱢᱟ ᱞᱟᱹᱭ ᱵᱤᱱ
ᱟᱯᱮ ᱥᱮᱱᱟᱜ ᱯᱚᱨᱚᱵᱽ ᱠᱚ ᱟᱨ ᱟᱞᱮ ᱥᱮᱱᱟᱜ ᱯᱚᱨᱚᱵᱽ ᱟᱞᱟᱫᱟ ᱧᱚᱜ ᱜᱮ
ᱦᱮᱸ ᱦᱮᱸ ᱢᱟ ᱫᱟᱲᱮᱭᱟᱜ-ᱟ
ᱦᱳ ᱦᱳ
ᱡᱚᱛᱚ ᱫᱚ ᱥᱚᱢᱚᱭ
ᱦᱩᱸ
ᱚ ᱞᱟᱛᱟᱨ ᱨᱮᱞᱮ ᱟᱞᱮᱥᱮᱫ ᱥᱮᱸᱫᱽᱨᱟ ᱠᱚ ᱦᱩᱭᱩᱜ ᱜᱮᱭᱟ ᱯᱟᱞᱮ ᱠᱷᱟᱱ ᱨᱮᱫᱚ ᱥᱮᱸᱫᱽᱨᱟ ᱥᱮᱸᱫᱽᱨᱟ ᱥᱟᱶᱛᱮ ᱵᱚᱡᱷᱟ ᱛᱩᱢᱟᱹᱧ ᱚ
ᱵᱳᱡᱟ ᱛᱩᱧ ᱠᱚᱢᱟ ᱟᱨ ᱟᱞᱮᱥᱮᱫ ᱢᱟ ᱥᱚᱨᱚᱦᱟᱭ ᱥᱟᱵ ᱫᱚ ᱦᱩᱭᱩᱜ ᱜᱮᱭᱟ ᱛᱚ ᱥᱚᱨᱦᱟᱭ ᱥᱟᱠᱨᱟᱛ ᱚᱱᱟ ᱥᱟᱠᱨᱟᱛ ᱢᱩᱪᱟᱹᱫ ᱨᱮ
ᱦᱮᱸ ᱦᱮᱸᱻ ᱴᱷᱤᱠ
ᱪᱮᱢ ᱠᱚ
ᱦᱳᱭ ᱦᱳᱭ ᱚᱱᱟ ᱡᱟᱦᱟᱸ ᱵᱤᱱ ᱞᱟᱹᱭ ᱥᱟᱠᱨᱟᱛ ᱢᱩᱪᱟᱹᱫ ᱦᱳᱭ ᱥᱟᱠᱨᱟᱛ ᱢᱩᱪᱟᱹᱫ ᱨᱮᱜᱮ ᱦᱩᱭᱩᱜ ᱜᱮᱭᱟ
ᱛᱟᱦᱞᱮ ᱟᱯᱮ ᱡᱟᱦᱟᱸᱭ ᱵᱩ ᱢᱮᱱᱟᱭ ᱜᱮᱭᱟ ᱥᱮ
ᱵᱟᱝ ᱵᱩᱡᱷᱟᱹᱣ ᱞᱮᱱᱟ ᱜᱚᱝᱠᱮ ᱦᱮᱞᱳ ᱦᱮᱞᱳ ᱦᱮᱞᱳ ᱦᱮᱞᱳ ᱚᱠᱟᱨᱮ ᱜᱚᱢᱠᱮ ᱦᱮᱞᱳ ᱵᱟᱝ ᱵᱩᱡᱷᱩᱜ ᱠᱟᱱ ᱛᱟᱵᱤᱱᱟ ᱜᱚᱢᱠᱮ ᱦᱚᱲᱚᱲ ᱠᱚ ᱦᱮᱞᱳ ᱦᱮᱞᱳ ᱦᱮᱞᱳ
ᱦᱮᱞᱳᱪᱤᱠ
ᱨᱚᱲ ᱦᱚᱸ ᱵᱟᱝ ᱟᱸᱡᱚᱢ ᱧᱟᱢᱚᱜ ᱠᱟᱱᱟ ᱜᱚᱝᱠᱮ ᱵᱷᱟᱜᱮ ᱴᱷᱤᱠ ᱦᱳ ᱢᱟ ᱜᱚᱝᱠᱮ